ᱦᱮᱞᱳ ᱡᱚᱦᱟᱨ ᱜᱮ ᱦᱮᱸ ᱡᱚᱦᱟᱨ ᱜᱮ᱾
ᱦᱩᱸ ᱥᱟᱹᱜᱩᱱ ᱥᱤᱛᱟᱜ᱾
ᱥᱟᱹᱜᱩᱱ ᱥᱮᱛᱟᱜ ᱪᱮᱫ ᱞᱮᱠᱟ ᱢᱮᱱᱟᱜ ᱵᱤᱱᱟ? ᱱᱟᱯᱟᱭ ᱜᱮ ᱟᱯᱮ ᱜᱮ ᱚᱠᱟ ᱞᱮᱠᱟ ᱢᱮᱱᱟᱜ ᱯᱮᱭᱟ?
ᱦᱩᱸ ᱟᱞᱮ ᱦᱚᱸ
ᱟᱞᱮ ᱦᱚᱸ ᱱᱟᱯᱟᱭ ᱜᱮ ᱦᱩᱸ
ᱟᱪᱪᱷᱟ ᱟᱹᱞᱤᱧᱟᱸᱜ ᱨᱚᱲ ᱠᱤ ᱤᱠᱳᱜ ᱠᱟᱱᱟ?
ᱵᱟᱝ ᱵᱟᱝ ᱴᱷᱤᱠ ᱜᱮᱭᱟ᱾
ᱤᱧ ᱴᱷᱮᱱ ᱤᱠᱳ ᱦᱤᱡᱩᱜ ᱠᱟᱱᱟ᱾
ᱵᱟᱝ ᱱᱚᱸᱰᱮ ᱫᱚ ᱴᱷᱤᱠ ᱜᱤᱞᱤᱧ ᱟᱸᱡᱚᱢᱮᱫ
ᱛᱟᱦᱚᱞᱮ ᱟᱯᱮ ᱚᱱᱛᱮ ᱟᱵᱚᱦᱟᱣᱟ ᱪᱮᱫᱠᱟ ᱢᱮᱱᱟᱜ-ᱟ ᱛᱮᱦᱤᱧ?
ᱛᱤᱦᱤᱧᱟᱜ ᱟᱵᱚᱦᱟᱣᱟ ᱫᱚ ᱡᱟᱹᱲᱤ ᱛᱚ ᱵᱟᱭ ᱡᱟᱹᱲᱤᱭᱟ ᱢᱚᱱᱮ ᱦᱩᱭᱩᱜ ᱠᱟᱱᱟ ᱢᱮᱜᱽᱞᱟ ᱜᱮᱭᱟ᱾
ᱟᱪᱪᱷᱟ
ᱟᱯᱮ ᱥᱮᱱ ᱜᱮ ᱚᱠᱟᱞᱮᱠᱟ?
ᱟᱞᱮ ᱥᱮᱫ ᱫᱚ ᱧᱤᱫᱟᱹ ᱵᱮᱲᱟᱭ ᱫᱟᱜᱽ ᱠᱟᱫᱟ ᱱᱤᱛᱚᱜ ᱦᱟᱞᱠᱟ ᱦᱟᱞᱠᱟ ᱫᱟᱜᱽ ᱧᱩᱨᱩᱜ-ᱟ ᱫᱤᱭᱮ ᱮᱠᱷᱚᱱ ᱵᱚᱱᱫᱚ ᱢᱮᱱᱟᱜᱼᱟ ᱨᱤᱢᱤᱞᱮ ᱨᱟ ᱨᱟᱠᱟᱵ ᱠᱟᱫᱟᱭ ᱜᱷᱩᱨ ᱠᱟᱫᱟᱭ᱾
ᱚ ᱟᱨ ᱟᱯᱷᱩᱨ ᱠᱚᱯᱮ ᱯᱩᱨᱟᱹᱣ ᱠᱮᱼᱟ ᱥᱮ ᱵᱟᱝ-ᱟ ᱟᱯᱮ ᱫᱚ? ᱦᱟᱸ ᱯᱩᱨᱟᱹᱣ ᱦᱩᱭᱠᱟᱱᱟ ᱦᱩᱸ᱾
ᱟᱯᱮ
ᱟᱞᱮ ᱦᱚᱸ ᱯᱩᱨᱟᱹᱣ ᱠᱟᱫ ᱜᱮᱭᱟ ᱞᱮ ᱟᱫᱚ ᱟᱣᱨᱤ ᱚᱢᱚᱱᱚᱜᱼᱟ ᱦᱮᱜᱸ-ᱮᱭ ᱫᱟᱜᱽ ᱠᱮᱫᱟ ᱛᱚ᱾
ᱟᱪᱪᱷᱟ ᱪᱟᱥ-ᱵᱟᱥ ᱠᱚ ᱛᱟᱦᱞᱮ ᱪᱮᱫᱠᱟ ᱦᱩᱭᱩᱜ ᱜᱮᱭᱟ ᱟᱯᱮ ᱚᱱᱛᱮ?
ᱪᱟᱥ-ᱵᱟᱥ ᱫᱚ ᱚᱱᱟ ᱵᱚᱨᱥᱟ ᱨᱮᱱᱟᱜ ᱥᱩᱢᱩᱝ ᱛᱮᱫ ᱦᱩᱭᱩᱜᱼᱟ ᱦᱩᱲᱩ ᱨᱚᱦᱚᱭ
ᱚ ᱢᱟᱱᱮ ᱵᱚᱪᱷᱚᱨ ᱯᱮ ᱢᱤᱫᱷᱟᱨᱮ ᱢᱤᱫᱷᱟᱣ ᱯᱮ ᱢᱤᱫ ᱫᱷᱟᱣ ᱪᱟᱥ ᱜᱮᱭᱟ ᱥᱮ ᱵᱟᱨᱫᱷᱟᱣ?
ᱦᱮᱸ ᱢᱤᱫ ᱫᱷᱟᱣ ᱜᱮ᱾
ᱚ ᱟᱨ ᱫᱟᱜᱽ ᱨᱮᱱᱟᱜ ᱵᱮᱵᱚᱥᱛᱷᱟ᱾
ᱫᱟᱜᱽ ᱫᱚ ᱟᱞᱮ ᱫᱚ ᱥᱮᱲᱢᱟ ᱥᱮᱨᱢᱟ ᱡᱟᱹᱲᱤᱜ ᱜᱮ
ᱮᱢᱱᱤ ᱯᱟᱢᱯ ᱢᱤᱱᱤ ᱠᱚ ᱵᱟᱹᱱᱩᱜᱼᱟ ᱥᱮᱞᱳ ᱠᱚ᱾
ᱵᱟᱝ ᱵᱟᱝ ᱫᱷᱤᱨᱤ ᱫᱤᱥᱚᱢ
ᱚ ᱟᱪᱪᱷᱟ ᱮᱢᱱᱤ ᱥᱚᱵᱽᱡᱤᱠ, ᱦᱮᱸ ᱟᱞᱮ ᱥᱮᱫ ᱫᱚᱼᱼ ᱪᱟᱥ ᱦᱩᱭᱩᱜ ᱜᱮᱭᱟ ᱥᱚᱵᱽᱡᱤ ᱠᱚᱦᱚᱸ ᱮᱢᱱᱤ ᱛᱟᱨᱯᱚᱨᱮ ᱵᱚᱪᱷᱚᱨ ᱵᱟᱨ ᱫᱷᱟᱣ, ᱦᱩᱲᱩ ᱪᱟᱥ ᱦᱩᱭᱩᱜ ᱜᱮᱭᱟ᱾
ᱚ
ᱢᱟᱱᱮ ᱟᱵᱤᱱᱟᱜ ᱥᱮᱹᱞᱳ ᱠᱚ ᱢᱮᱱᱟᱜᱼᱟ ᱯᱟᱢ ᱠᱚ ᱢᱮᱱᱟᱜᱼᱟ, ᱠᱟᱮᱚᱱᱚ ᱡᱷᱟᱨᱱᱟ ᱢᱮᱱᱟᱜᱼᱟ ᱟᱞᱮ ᱴᱷᱮᱱ ᱾ ᱥᱟᱨᱟ ᱵᱚᱪᱷᱚᱨ ᱫᱟᱜ ᱛᱟᱦᱮᱱ ᱜᱮᱭᱟ ᱾
ᱚ ᱟᱹᱰᱤ ᱱᱟᱯᱟᱭ ᱾
ᱛᱟᱨᱯᱚᱨ ᱠᱮᱱᱮᱞ ᱫᱟᱜ ᱠᱚ ᱟᱲᱟᱜ ᱜᱮᱭᱟ, ᱪᱟᱥ ᱥᱤᱡᱤᱱ ᱨᱮᱼᱼ
ᱦᱮᱸ
ᱠᱮᱱᱮᱞ ᱵᱟᱹᱱᱩᱜ-ᱟ ᱟᱯᱮ ᱚᱱᱛᱮ?
ᱵᱟᱝ ᱟᱞᱮ ᱥᱮᱱ ᱫᱚ ᱪᱮᱫ ᱦᱚᱸ ᱵᱟᱹᱱᱩᱜᱼᱟ ᱾
ᱚ ᱟᱪᱪᱷᱟ ᱛᱤᱨᱤᱥᱮ ᱡᱩᱱ ᱛᱟᱦᱚᱞᱮ ᱦᱩᱞ ᱢᱟᱦᱟ ᱯᱮ ᱢᱟᱱᱟᱣ ᱞᱮᱫᱟ, ᱟᱯᱮ ᱟᱹᱛᱩ ᱨᱮ?
ᱦᱮᱸ ᱢᱟᱱᱟᱣ ᱠᱮᱫ ᱜᱮᱭᱟᱞᱮ ᱱᱟᱯᱟᱭ ᱛᱮᱜᱮ ᱾
ᱚ
ᱟᱯᱮ
ᱦᱮᱸ ᱟᱞᱮ ᱟᱛᱩ ᱨᱮᱦᱚᱸ ᱢᱟᱱᱟᱣ ᱦᱩᱭ ᱮᱱᱟ ᱾
ᱚᱻ
ᱟᱯᱮ ᱢᱟᱱᱮ ᱛᱤᱱ ᱵᱚᱪᱷᱚᱨ ᱠᱷᱚᱱ ᱯᱮ ᱢᱟᱱᱟᱣ ᱮᱫᱟ ᱟᱛᱩ ᱨᱮ ᱾
ᱟᱞᱮ ᱞᱮ ᱢᱟᱱᱟᱣ ᱮᱫ ᱜᱮᱭᱟ ᱯᱟᱸᱪ ᱥᱟᱛ ᱵᱚᱪᱷᱚᱨ ᱛᱚ ᱦᱩᱭᱩᱜ-ᱟ᱾
ᱟᱪᱪᱷᱟ ᱟᱞᱮ ᱫᱚ ᱮᱭ ᱵᱟᱨ ᱵᱚᱪᱷᱚᱨ ᱠᱚ ᱢᱟᱱᱟᱣ ᱮᱫᱟ, ᱞᱟᱦᱟ ᱛᱮᱫᱚ ᱵᱟᱝᱠᱚ ᱢᱟᱱᱟᱣ ᱛᱟᱦᱮᱸᱫ᱾
ᱚᱸ
ᱚᱠᱟ ᱞᱮᱠᱟᱯᱮ ᱢᱟᱱᱟᱣ ᱠᱮᱫᱜ-ᱟ, ᱪᱮᱫ ᱠᱚᱯᱮ ᱥᱟᱯᱲᱟᱣ ᱞᱮᱫ ᱛᱟᱦᱮᱱᱟ ᱾
ᱥᱟᱯᱲᱟᱣ ᱫᱚ ᱥᱮᱨᱚᱠᱚᱢ ᱫᱚ ᱵᱟᱝ ᱟᱞᱮ ᱱᱚᱨᱢᱟᱞ ᱵᱷᱟᱵ ᱛᱮᱜᱮ ᱟᱛᱩ ᱦᱚᱲ ᱡᱟᱦᱟᱸᱭ ᱠᱚ ᱢᱮᱱᱟᱜ ᱠᱚᱣᱟ. ᱼᱼ
ᱦᱮᱸ
ᱩᱱᱠᱩ ᱡᱷᱚᱛᱚ ᱠᱚ ᱥᱩᱨ ᱥᱮᱴᱮᱨ ᱞᱮᱱᱟ ᱛᱟᱨᱯᱚᱨᱮ ᱡᱟᱦᱟᱸᱭ ᱢᱟᱱᱮ ᱱᱟᱭᱠᱮ ᱢᱮᱱᱟᱭ ᱛᱟᱞᱮ ᱩᱱᱤᱜᱮ ᱠᱟᱹᱴᱤᱡ ᱯᱩᱡᱟᱹ ᱵᱟᱲᱟ ᱠᱮᱫᱟ. ᱾
ᱚ
ᱟᱨ ᱡᱟᱦᱟᱸᱭ ᱠᱟᱹᱴᱤᱡ ᱜᱩᱱᱤ ᱜᱩᱨᱤᱵ ᱠᱚ ᱢᱮᱱᱟᱜ ᱠᱚᱣᱟᱼᱼ ᱱᱤᱭᱟᱹ ᱦᱩᱞ ᱢᱟᱦᱟ ᱥᱚᱢᱯᱚᱨᱠᱮ ᱠᱤᱪᱷᱩ ᱠᱚ ᱞᱟᱹᱭ ᱠᱮᱫᱟ ᱾ ᱱᱤᱝᱠᱟᱹ ᱵᱷᱟᱵᱽ ᱛᱮᱜᱮ ᱯᱟᱨᱚᱢᱚᱜᱼᱟ, ᱟᱨ ᱟᱯᱮ ᱚᱸᱰᱮ ᱫᱚ?
ᱟᱞᱮ ᱫᱚ, ᱠᱟᱹᱴᱤᱡᱼᱼ ᱳᱭ ᱛᱤᱱ ᱠᱤᱞᱳᱢᱤᱴᱟᱨ ᱨᱮᱱᱟᱜ ᱢᱤᱫᱴᱮᱱ ᱨᱮᱞᱤ ᱛᱟᱦᱮᱸ ᱠᱟᱱᱟ ᱾ ᱟᱨ ᱚᱱᱟ ᱥᱟᱶᱛᱮᱼᱼ ᱚᱱᱚᱬ ᱦᱮ ᱠᱚ ᱦᱩᱰᱤᱧ ᱦᱩᱰᱤᱧ ᱵᱚᱭᱦᱟ ᱢᱤᱥᱤ ᱠᱚᱠᱚ ᱚᱱᱟ ᱠᱚ ᱥᱟᱯᱲᱟᱣ ᱞᱮᱫ ᱛᱟᱦᱮᱱᱟ᱾ ᱥᱮᱨᱮᱧ ᱠᱚ ᱚᱱᱟ ᱥᱟᱶᱛᱮ ᱢᱟᱨᱟᱝᱼᱚᱜ ᱯᱮᱲᱟ ᱦᱚᱸᱠᱚ ᱦᱮᱡ ᱞᱮᱱ ᱛᱟᱦᱮᱱᱟ ᱢᱟᱱᱮ ᱯᱟᱥᱮᱨ ᱟᱛᱩ ᱨᱮᱱ ᱛᱚ ᱩᱱᱠᱩᱣᱟᱜ ᱾ ᱜᱟᱞᱚᱪ ᱠᱚᱦᱚᱸ ᱛᱟᱦᱮᱸ ᱠᱟᱱ ᱜᱮᱭᱟ᱾
ᱟᱪᱪᱷᱟ, ᱛᱟᱦᱞᱮ ᱟᱹᱰᱤ ᱱᱟᱯᱟᱭ ᱛᱮᱜᱮ ᱢᱟᱱᱟᱣ ᱠᱟᱫᱟᱯᱮ ᱟᱯᱮ ᱫᱚ ᱾
ᱦᱮᱸ ᱟᱹᱰᱤ ᱱᱟᱯᱟᱭ ᱛᱮᱜᱮ.
ᱠᱤᱱᱛᱩ ᱟᱹᱰᱤ ᱡᱟᱭᱜᱟ ᱨᱮ ᱧᱮᱞᱚᱜ ᱠᱟᱱᱟ ᱢᱟᱱᱮ ᱦᱩᱞ ᱢᱟᱦᱟ ᱦᱤᱞᱳᱜ ᱮᱢᱱᱤ ᱚᱨᱼᱼᱼ ᱠᱚ ᱫᱚᱦᱚᱭ ᱮᱫᱟ ᱱᱤᱭᱟᱹ ᱛᱤᱱᱟᱹᱜ ᱴᱷᱤᱠᱚᱜ ᱠᱟᱱᱟ ᱥᱮ ᱵᱟᱹᱲᱤᱡᱚᱜ ᱠᱟᱱᱟ᱾
ᱱᱚᱣᱟ ᱫᱚ ᱛᱚ ᱩᱪᱤᱛ ᱫᱚ ᱵᱟᱝ ᱠᱟᱱᱟ ᱱᱚᱣᱟ ᱫᱚ ᱵᱟᱹᱲᱤᱡ ᱥᱮᱫ ᱜᱮ ᱪᱟᱞᱟᱜ ᱠᱟᱱᱟ᱾ ᱪᱮᱫᱟᱜ ᱥᱮ ᱦᱩᱞ ᱢᱟᱦᱟ ᱫᱚᱛᱚ ᱨᱟᱹᱥᱠᱟᱹ ᱨᱮᱱᱟᱜ ᱫᱚ ᱵᱟᱝ ᱛᱟᱦᱮᱸ ᱠᱟᱱᱟ ᱥᱮ᱾
ᱵᱟᱝ᱾
ᱛᱟᱦᱞᱮ ᱟᱴᱷᱮᱨᱚᱥᱚ ᱯᱚᱧᱪᱟᱱᱱᱚ ᱥᱟᱞᱮᱨᱮ ᱡᱟᱦᱟᱸ ᱦᱩᱞ ᱦᱩᱭ ᱞᱮᱱ ᱛᱟᱦᱮᱱᱟ ᱚᱱᱟ ᱫᱚ ᱨᱟᱹᱥᱠᱟᱹ ᱨᱮᱱᱟᱜ ᱦᱩᱭᱞᱮᱱ ᱛᱟᱦᱮᱱᱟ ᱠᱤ? ᱵᱟᱝ ᱨᱟᱹᱥᱠᱟᱹ ᱨᱮᱱᱟᱜ ᱫᱚ ᱵᱟᱝ ᱦᱩᱭ ᱠᱟᱱᱟ᱾ ᱛᱟᱦᱞᱮ ᱩᱱ ᱚᱠᱛᱚ ᱥᱤᱫᱷᱩ ᱠᱟᱱᱩ ᱵᱤᱨ ᱵᱟᱱᱴᱟ ᱠᱚ, ᱠᱚ ᱞᱟᱹᱲᱦᱟᱹᱭ ᱞᱮᱫ ᱛᱟᱦᱮᱱᱟ ᱩᱝᱠᱤᱱ ᱠᱤᱱ ᱥᱮ ᱩᱱᱠᱩ ᱠᱚ ᱞᱟᱹᱲᱦᱟᱹᱭ ᱞᱮᱫ ᱠᱷᱟᱹᱛᱤᱨ ᱛᱮᱜᱮ ᱛᱮᱦᱮᱧ ᱟᱵᱚ ᱫᱤᱥᱚᱢ ᱯᱷᱩᱨᱜᱟᱹᱞ ᱵᱚᱱ ᱦᱮᱸ, ᱯᱷᱩᱨᱜᱟᱹᱞ ᱵᱚᱱ ᱧᱟᱢ ᱟᱠᱟᱫᱟ ᱫᱤᱥᱚᱢ ᱨᱮ᱾
ᱦᱮᱸ᱾
ᱛᱚ ᱩᱱ ᱚᱠᱛᱚ ᱛᱤᱱᱟᱹᱜ ᱦᱚᱲᱟᱜ ᱡᱤᱣᱤ ᱪᱟᱞᱟᱣ ᱟᱠᱟᱱᱟ᱾ ᱛᱚ, ᱢᱤᱫ ᱠᱟᱛᱷᱟ ᱛᱮ ᱡᱮ ᱞᱟᱹᱭ ᱜᱟᱱᱚᱜ-ᱟ ᱡᱮ ᱱᱚᱣᱟ ᱫᱚ ᱨᱟᱹᱥᱠᱟᱹ ᱨᱮᱱᱟᱜ ᱫᱚ ᱵᱟᱝ ᱠᱟᱱᱟ᱾
ᱟᱹᱰᱤ ᱡᱟᱭᱜᱟ ᱠᱚᱨᱮ ᱢᱟᱱᱮ ᱵᱩᱡᱽ ᱠᱟᱛᱮᱜ ᱦᱚᱸ ᱵᱟᱝᱠᱚ ᱵᱩᱡᱽᱫᱟ᱾
ᱦᱳᱭ ᱟᱫᱚ ᱚᱱᱟ ᱫᱚ ᱢᱟᱱᱟ ᱠᱚ ᱦᱩᱭᱩᱜ-ᱟ᱾
ᱦᱮᱸ ᱱᱚᱣᱟ ᱟᱹᱛᱩ ᱨᱮᱱ ᱡᱟᱦᱟᱸᱭ ᱢᱟᱺᱡᱷᱤ ᱜᱚᱰᱮᱛ ᱠᱚ ᱢᱮᱱᱟᱜ ᱠᱚᱣᱟ ᱱᱟᱭᱠᱮ ᱠᱚ ᱩᱝᱠᱩ ᱠᱟᱹᱴᱤᱡ
ᱛᱮ ᱡᱩᱣᱟᱹᱱ ᱠᱚ ᱢᱮᱱᱟᱜ ᱠᱚᱣᱟ, ᱡᱩᱣᱟᱹᱱ ᱠᱚ ᱞᱟᱦᱟ ᱦᱤᱡᱩᱜ ᱦᱩᱭᱩᱜ ᱛᱟᱠᱚᱣᱟ᱾
ᱦᱮᱸ᱾
ᱟᱨ ᱵᱟᱝᱠᱷᱟᱱ ᱦᱩᱰᱤᱧ ᱦᱩᱰᱤᱧ ᱵᱚᱭᱦᱟ ᱢᱤᱥᱤ ᱠᱚ ᱫᱚ ᱵᱟᱠᱷᱟᱱ ᱪᱮᱫ ᱠᱚ ᱥᱮᱬᱟᱭᱟ?
ᱦᱮᱸ ᱩᱝᱠᱩ ᱦᱚᱸ ᱧᱮᱞ ᱠᱟᱛᱮ ᱠᱚ ᱥᱮᱬᱟᱭᱟ ᱛᱚ ᱟᱢ ᱡᱩᱫᱤ ᱡᱟᱦᱟᱸᱭ ᱡᱩᱫᱤ ᱢᱟᱱᱮ ᱥᱤᱴ ᱢᱟᱱᱮ ᱢᱮᱱᱟᱜ ᱠᱚᱣᱟ ᱜᱩᱱᱤ ᱜᱩᱨᱤᱵ ᱠᱚ ᱩᱝᱠᱩ ᱜᱮ ᱡᱩᱫᱤ ᱠᱚ ᱵᱷᱩᱞ ᱠᱚ ᱠᱚᱨᱟᱣᱟ, ᱛᱟᱦᱞᱮ ᱩᱝᱠᱩ ᱚᱱᱟ ᱜᱮᱠᱚ ᱥᱮᱬᱟ ᱤᱫᱤᱭᱟ᱾
ᱦᱳᱭ ᱦᱳᱭ᱾
ᱛᱟᱯᱚᱨᱮ ᱟᱥᱛᱮ ᱟᱥᱛᱮ ᱴᱨᱮᱰᱤᱥᱮᱱᱟᱞ ᱟᱹᱰᱤ ᱠᱟᱞᱪᱟᱨ ᱜᱮ ᱠᱚᱢ ᱦᱤᱡᱩᱜ ᱠᱟᱱᱟ᱾
ᱦᱮᱸ ᱥᱮ ᱠᱚᱢᱚᱜ ᱠᱟᱱᱟ ᱤᱠᱷᱟᱹᱱ ᱟᱛᱳ ᱫᱤᱥᱚᱢ ᱨᱮᱫᱚ ᱛᱚᱵᱩᱣᱳ ᱢᱮᱱᱟᱜ ᱜᱮᱭᱟ, ᱢᱮᱱ ᱜᱟᱱᱚᱜᱼᱟ᱾
ᱢᱟᱱᱮ ᱠᱤᱪᱷᱩ ᱡᱟᱭᱜᱟ ᱨᱮ ᱵᱟᱯᱞᱟ ᱠᱚᱨᱮ ᱦᱚ ᱧᱮᱞᱚᱜ ᱠᱟᱱᱟ ᱡᱮ ᱴᱟᱢᱟᱠ ᱛᱩᱢᱫᱟᱜ ᱡᱟᱦᱟᱸ ᱴᱨᱮᱰᱤᱥᱮᱱᱟᱞ ᱠᱟᱞᱪᱟᱨ ᱨᱮᱱᱟᱜ ᱢᱮᱱᱟᱜᱼᱟ ᱚᱱᱟ ᱠᱚ ᱵᱟᱫ ᱫᱤᱭᱮ ᱮᱢᱱᱤ ᱰᱤᱡᱮ ᱢᱟᱭᱤᱠ ᱜᱮ ᱵᱮᱥᱤ ᱠᱚ ᱵᱮᱵᱚᱦᱟᱨ ᱫᱚ᱾
ᱦᱮᱸ ᱢᱮᱱᱠᱷᱟᱱ ᱚᱱᱟ ᱫᱚ ᱩᱪᱤᱛ ᱫᱚ ᱵᱟᱝ ᱠᱟᱱᱟ ᱥᱮ᱾
ᱦᱮᱸ᱾
ᱟᱵᱚᱣᱟᱜ ᱟᱵᱚᱣᱟᱜ ᱦᱚᱸᱛᱚ ᱨᱟᱹᱥᱠᱟᱹ ᱨᱮᱱᱟᱜ ᱛᱚ ᱟᱵᱚᱣᱟᱜ ᱠᱚ ᱮᱢ ᱟᱠᱟᱫ ᱵᱚᱱᱟ᱾ ᱦᱮᱸ ᱥᱮ ᱵᱟᱝ᱾
ᱦᱮᱸ ᱨᱟᱹᱥᱠᱟᱹ ᱨᱮᱱᱟᱜ ᱢᱮᱱᱟᱜ-ᱟ ᱛᱚ᱾
ᱦᱳᱭ ᱟᱵᱚ ᱱᱤᱡᱮᱨᱟᱜ ᱜᱮ ᱢᱮᱱᱟᱜ ᱛᱟᱵᱚᱱᱟ᱾ ᱟᱵᱚ ᱚᱱᱟ ᱛᱮᱜᱮ ᱨᱟᱹᱥᱠᱟᱹᱭ ᱞᱟᱹᱠᱛᱤ ᱠᱟᱱ ᱛᱟᱵᱚᱱᱟ ᱟᱨ ᱱᱚᱜ-ᱚᱭ ᱡᱮ ᱦᱩᱞ ᱢᱟᱦᱟ ᱠᱚᱨᱮ ᱠᱚ ᱢᱟᱭᱤᱠ ᱵᱚᱠᱥ ᱫᱟᱠᱚ ᱚᱨᱜᱮᱥᱴᱟᱨ ᱫᱟᱠᱚ ᱱᱚᱣᱟ ᱫᱚ ᱮᱠᱟᱞ ᱜᱮ ᱮᱠᱫᱚᱢ ᱩᱪᱤᱛ ᱫᱚ ᱵᱟᱝ ᱦᱩᱭᱩᱜ ᱠᱟᱱᱟ ᱪᱮᱫᱟᱜ ᱥᱮ ᱟᱵᱚ ᱫᱚ ᱨᱟᱹᱥ ᱠᱚ ᱨᱮᱱᱟᱜ ᱛᱚ ᱟᱨᱚ ᱡᱟᱭᱜᱟ ᱢᱮᱱᱟᱜ ᱛᱟᱵᱚᱱᱟ ᱵᱟᱦᱟ ᱢᱮᱱᱟᱜ ᱛᱟᱵᱚᱱᱟ ᱥᱚᱦᱨᱟᱭ ᱢᱮᱱᱟᱜ ᱛᱟᱵᱚᱱᱟ᱾ ᱦᱮᱸ᱾ ᱵᱟᱯᱞᱟ ᱵᱤᱦᱟᱹ ᱢᱮᱱᱟᱜ ᱛᱟᱵᱚᱱᱟ᱾ ᱚᱱᱟ ᱠᱚ ᱛᱟᱞᱟᱛᱮ ᱟᱵᱚ ᱵᱚᱱ ᱨᱟᱹᱥᱠᱟᱹ ᱫᱟᱲᱮᱭᱟᱜᱼᱟ ᱢᱮᱱᱠᱷᱟᱱ
ᱦᱮᱸ᱾ ᱛᱟᱯᱚᱨᱮ ᱴᱨᱟᱰᱤᱥᱚᱱᱟᱞ ᱠᱟᱞᱪᱟᱨ ᱫᱚ ᱫᱚᱦᱚ ᱞᱟᱹᱠᱛᱤ ᱠᱟᱱᱟ ᱟᱨ ᱱᱤᱭᱟᱹ ᱡᱩᱫᱤ ᱵᱟᱢ ᱫᱚᱦᱚᱭᱟ ᱯᱚᱨᱮ ᱛᱮ ᱮᱠᱟᱞ ᱜᱮ ᱟᱫ ᱪᱟᱵᱟᱜᱼᱟ᱾ ᱡᱟᱦᱟᱸᱭ ᱠᱟᱹᱴᱤᱡ ᱢᱟᱹᱭ ᱵᱟᱹᱵᱩ ᱛᱟᱠᱚ ᱢᱮᱱᱟᱜ ᱠᱚᱣᱟ ᱩᱱᱠᱩ ᱠᱤᱱᱛᱩ ᱟᱫᱚ ᱵᱟᱝᱠᱚ ᱥᱮᱢᱟ ᱫᱟᱲᱮᱭᱟᱜᱼᱟ, ᱩᱝᱠᱩ ᱧᱮᱞ ᱠᱟᱛᱮ ᱜᱮᱛᱚ ᱥᱮᱢᱟᱭ ᱦᱩᱭᱩᱜ-ᱟ ᱛᱚ
ᱦᱮᱸ᱾ ᱟᱨ ᱟᱯᱮ ᱥᱮᱱ ᱵᱟᱦᱟ ᱥᱚᱨᱦᱟᱭ ᱠᱚ ᱢᱮᱱᱟᱜ-ᱟ ᱥᱮ ᱵᱟᱝᱟ?
ᱦᱮᱸ ᱵᱟᱦᱟ ᱥᱚᱨᱦᱟᱭ ᱢᱮᱱᱟᱜ ᱜᱮᱭᱟ ᱱᱤᱭᱟᱹ ᱵᱟᱨ ᱫᱚ ᱢᱟᱜ ᱢᱚᱬᱮ ᱦᱩᱭᱱᱟ ᱟᱞᱮ ᱴᱷᱮᱱ
ᱚ ᱟᱯᱮ ᱫᱚᱯᱮ ᱢᱟᱜ ᱢᱚᱬᱮᱜ-ᱟ
ᱟᱞᱮ ᱵᱟᱦᱟ ᱦᱚᱸᱞᱮ ᱵᱟᱦᱟᱜᱼᱟ ᱢᱟᱱᱮ ᱢᱟᱜ ᱢᱚᱬᱮ ᱫᱚ ᱯᱮ ᱵᱚᱪᱷᱚᱨ ᱯᱚᱨ ᱞᱮ ᱠᱚᱨᱟᱣ ᱜᱮᱭᱟ
ᱚ
ᱞᱟᱣ ᱵᱚᱪᱷᱚᱨ ᱫᱚ ᱢᱟᱜ ᱵᱟᱦᱟ ᱦᱩᱭ ᱟᱠᱟᱱᱟ
ᱚᱦ ᱟᱨ ᱵᱟᱦᱟ ᱨᱮᱫᱚ ᱪᱮᱫ ᱢᱟᱭᱤᱠ ᱵᱚᱠᱥ ᱜᱮᱯᱮ ᱵᱮᱵᱚᱦᱟᱨ ᱮᱫᱟ ᱥᱮ ᱟᱵᱚᱣᱟᱜ ᱥᱟᱯᱟᱯ ᱠᱚᱜᱮ
ᱟᱵᱚᱣᱟᱜ ᱥᱟᱯᱟᱯ ᱠᱚ ᱢᱟᱭᱤᱠ ᱵᱚᱠᱥ ᱫᱚ ᱟᱞᱮ ᱫᱚ ᱵᱟᱞᱮ ᱵᱮᱵᱚᱦᱟᱨ ᱠᱮᱭᱟ ᱟᱵᱚᱣᱟᱜ ᱥᱟᱯᱟᱯ ᱠᱚ ᱡᱟᱦᱟᱸ ᱠᱚ ᱢᱮᱱᱟᱜᱼᱟ ᱚᱱᱟ ᱠᱚᱜᱮ
ᱦᱮᱸ ᱛᱚ ᱦᱚᱭ ᱜᱮ ᱟᱹᱰᱤ ᱡᱟᱭᱜᱟ ᱨᱮᱛᱚ ᱚᱱᱠᱟ ᱧᱮᱞᱚᱜ ᱠᱟᱱᱟ
ᱦᱮᱸ ᱟᱹᱰᱤ ᱡᱟᱭᱜᱟ ᱨᱮ ᱧᱮᱞᱚᱜ ᱠᱟᱱᱟ ᱢᱟᱭᱤᱠ ᱠᱚᱠᱚ ᱵᱮᱵᱚᱦᱟᱨ ᱫᱟ
ᱦᱮᱸ ᱟᱞᱮ ᱦᱚᱸᱞᱮ ᱵᱟᱦᱟᱜᱼᱟ
ᱟᱪᱪᱷᱟ
ᱟᱨ ᱦᱚᱸ ᱵᱟᱝ ᱢᱟᱜ ᱢᱚᱲᱮ ᱫᱚ ᱟᱞᱮ ᱥᱮᱱ ᱫᱚ ᱵᱟᱹᱱᱩᱜᱼᱟ
ᱵᱟᱦᱟ ᱜᱮ
ᱦᱮᱸ ᱵᱟᱦᱟ ᱥᱩᱢᱩᱝ ᱜᱮ ᱢᱟᱱᱮ ᱵᱟᱦᱟ ᱥᱚᱨᱦᱟᱭ
ᱚ ᱟᱪᱪᱷᱟ ᱵᱷᱟᱜᱮ ᱟᱯᱮᱥᱮᱫ ᱵᱤᱨ ᱢᱮᱱᱟᱜᱼᱟ
ᱨᱚᱠᱚᱢ ᱛᱚ ᱵᱤᱨ ᱫᱚ ᱵᱟᱹᱱᱩᱜ-ᱟ ᱟᱞᱮ ᱥᱮᱱ ᱫᱚ ᱦᱩᱰᱤᱧ ᱢᱟᱪᱷᱟ ᱢᱮᱱᱟᱜ-ᱟ
ᱚ ᱟᱪᱪᱷᱟ ᱠᱟᱨᱚᱱᱮ ᱫᱟᱜ ᱫᱟᱭ ᱛᱚ ᱱᱤᱭᱟᱹ ᱢᱟᱱᱮ ᱥᱮᱭ ᱚᱫ ᱥᱤᱡᱤᱱ ᱦᱤᱡᱩᱜ ᱠᱟᱱᱟ ᱟᱞᱮ ᱥᱮᱫ ᱫᱚ ᱵᱤᱨ ᱢᱮᱱᱟᱜ ᱜᱮᱭᱟ ᱯᱩᱴᱠᱟᱹ ᱠᱚ ᱚᱢᱚᱱᱚᱜ ᱠᱟᱱᱟ ᱛᱟᱨᱯᱚᱨᱮ ᱮᱢᱱᱤ ᱦᱮᱸ
ᱱᱮᱛᱟᱨ ᱫᱚ
ᱚᱞᱪᱤᱠᱤ ᱪᱮᱫᱟᱜ ᱪᱟᱹᱞᱩ ᱢᱮᱱᱟᱜᱼᱟ ᱟᱯᱮ ᱚᱱᱛᱮ ᱯᱨᱟᱭᱢᱟᱨᱤ ᱞᱮᱵᱮᱞ ᱠᱷᱚᱱ
ᱵᱟᱝ ᱯᱨᱟᱭᱢᱟᱨᱤ ᱞᱮᱵᱮᱞ ᱠᱷᱚᱱ ᱫᱚ ᱪᱟᱹᱞᱩ ᱫᱚ ᱩᱠᱩᱨ ᱵᱟᱹᱱᱩᱜ-ᱟ
ᱟᱨ ᱦᱟᱭ ᱤᱥᱠᱩᱞ ᱠᱚᱞᱮᱡᱽ
ᱤᱥᱠᱩᱞ ᱠᱚᱞᱮᱡᱽ ᱵᱚᱞᱛᱮ ᱟᱞᱮ ᱥᱩᱨ ᱥᱩᱯᱩᱨ ᱤᱥᱠᱩᱞ ᱨᱮᱫᱚ ᱵᱟᱹᱱᱩᱜ-ᱟ ᱛᱚᱵᱮ ᱱᱟᱥᱮᱱᱟᱜ ᱥᱟᱺᱜᱤᱧ ᱚᱱᱟ ᱤᱥᱠᱩᱞ ᱨᱮᱫᱚ ᱱᱟᱭᱤᱱ ᱱᱟᱭᱤᱱ ᱠᱮᱞᱟᱥ ᱠᱷᱚᱱᱟᱜ ᱢᱮᱱᱟᱜ-ᱟ ᱚᱞᱪᱤᱠᱤ
ᱟᱪᱪᱷᱟ
ᱟᱨ ᱠᱚᱞᱮᱡᱽ ᱨᱮᱫᱚ ᱡᱚᱛᱚ ᱠᱚᱞᱮᱡᱽ ᱨᱮᱫᱚ ᱵᱟᱹᱱᱩᱜ-ᱟ ᱛᱚᱵᱮ ᱢᱮᱱᱟᱜ ᱫᱚ ᱢᱮᱱᱟᱜ ᱜᱮᱭᱟ ᱟᱫᱚ ᱡᱩᱫᱤ ᱥᱟᱱᱛᱟᱞᱤ ᱛᱮ ᱡᱩᱫᱤᱢ ᱞᱟᱹᱭᱟ ᱯᱟᱲᱦᱟᱜ ᱠᱚᱞᱮᱡᱽ ᱨᱮ ᱛᱷᱟᱞᱮ ᱚᱱᱟ ᱫᱚ ᱠᱟᱹᱴᱤᱜ ᱥᱟᱺᱜᱤᱧ ᱪᱟᱞᱟᱜ ᱦᱩᱭᱩᱜ-ᱟ ᱪᱮᱫᱟᱜ ᱥᱮ ᱥᱩᱨ ᱥᱩᱯᱩᱨ ᱠᱚᱞᱮᱡᱽ ᱨᱮᱫᱚ ᱵᱟᱹᱱᱩᱜ-ᱟ
ᱟᱪᱪᱷᱟ ᱟᱞᱮ ᱥᱮᱫ ᱫᱚ ᱯᱟᱭᱢᱟᱨᱤ ᱟᱹᱰᱤ ᱡᱟᱭᱜᱟ ᱨᱮᱜᱮ ᱪᱟᱹᱞᱩ ᱠᱟᱱᱟ ᱟᱞᱮ ᱥᱩᱨ ᱠᱚᱨᱮ ᱦᱚᱸ ᱦᱮᱱᱟᱜ ᱜᱮᱭᱟ ᱛᱟᱯᱚᱨᱮ ᱦᱟᱭ ᱤᱥᱠᱩᱞ ᱨᱮᱦᱚᱸ ᱟᱥᱛᱮ ᱟᱥᱛᱮ ᱪᱟᱞᱩᱜ ᱠᱟᱱᱟ
ᱦᱚᱭ ᱪᱟᱹᱞᱩ ᱞᱮᱱᱠᱷᱟᱱ ᱜᱮ ᱱᱟᱯᱟᱭ ᱚᱱᱠᱟ ᱢᱤᱫ ᱵᱟᱨ ᱪᱟᱹᱞᱩ ᱞᱮᱱᱠᱷᱟᱱ ᱦᱮᱸ
ᱦᱮᱸ ᱦᱮᱸ ᱞᱟᱹᱭ ᱵᱤᱱ
ᱞᱟ. ᱭᱫᱤᱧ ᱱᱚᱝᱠᱟ ᱪᱟᱹᱞᱩ ᱤᱫᱤ ᱠᱷᱟᱱ ᱜᱮ ᱱᱟᱯᱟᱭᱟ ᱟᱨᱚ ᱛᱟᱦᱞᱮ
ᱦᱮᱸ ᱢᱟᱱᱮ ᱡᱮᱵ ᱟᱵᱚᱣᱟᱜ ᱱᱤᱡᱚᱥᱥᱚ ᱵᱷᱟᱥᱟ ᱢᱮᱱᱟᱜᱼᱟ ᱛᱚ ᱟᱵᱚᱣᱟᱜ ᱛᱟᱣᱟ ᱱᱤᱡᱚᱥᱥᱚ ᱵᱷᱟᱥᱟ ᱢᱮᱱᱟᱜ-ᱟ ᱱᱤᱡᱮᱥᱥᱚ ᱞᱤᱯᱤ ᱢᱮᱱᱟᱜ-ᱟ ᱱᱤᱡᱮᱨ ᱵᱷᱟᱥᱢ ᱚᱞ ᱯᱟᱲᱦᱟᱣ ᱫᱟᱲᱮᱭᱟᱜᱼᱟ ᱱᱚᱣᱟ ᱥᱮᱬᱟ ᱫᱚᱨᱠᱟᱨ ᱛᱟᱪᱷᱟᱲᱟ ᱡᱟᱦᱟᱸᱭ ᱵᱟᱝᱞᱟ ᱤᱝᱞᱤᱥ ᱵᱟ ᱮᱴᱟᱜ ᱢᱤᱰᱤᱭᱟᱢ ᱛᱮᱠᱚ ᱯᱟᱲᱦᱟᱜ ᱠᱟᱱᱟ ᱛᱚ ᱚᱞ ᱪᱤᱠᱤ ᱫᱚ ᱥᱮᱬᱟ ᱫᱚᱨᱠᱟᱨ ᱠᱟᱱᱟ
ᱦᱮᱸ
ᱛᱚ ᱟᱞᱮ ᱱᱚᱛᱮ ᱫᱚ ᱯᱨᱚᱛᱤᱴᱤ ᱠᱚᱞᱮᱡᱽ ᱨᱮᱜᱮ ᱢᱮᱱᱟᱜ-ᱟ
ᱚ
ᱛᱟᱯᱚᱨᱮ ᱭᱩᱱᱤᱵᱷᱟᱨ ᱥᱤᱴᱤ ᱠᱚᱨᱮ ᱦᱚᱸ ᱢᱮᱱᱟᱜ ᱜᱮᱭᱟ
ᱦᱩᱸ
ᱟᱪᱷᱟ ᱟᱵᱚᱣᱟᱜ ᱴᱰᱤᱥᱚᱱᱟᱞ ᱡᱟᱦᱟᱸ ᱠᱟᱞᱪᱟᱨ ᱢᱮᱱᱟᱜᱼᱟ ᱾
ᱦᱮᱸ
ᱱᱤᱭᱟᱹ ᱫᱚᱦᱚ ᱞᱟᱹᱜᱤᱫ ᱛᱮ ᱪᱮᱫ ᱪᱮᱫ ᱠᱚᱨᱟᱣ ᱞᱮᱠᱷᱟᱱ ᱵᱷᱟᱜᱤ ᱡᱮ ᱵᱟᱧᱪᱟᱣ ᱛᱟᱦᱮᱱᱟ, ᱠᱤᱪᱷᱩ ᱠᱤᱱ ᱡᱩᱫᱤᱵᱮᱱ ᱞᱟᱹᱭ ᱠᱮᱭᱟ ᱱᱤᱭᱟᱹᱨᱮ?
ᱟᱵᱚᱣᱟᱜ ᱴᱟᱨᱟᱰᱤᱥᱱᱟᱞ, ᱦᱩᱸ
ᱚᱱᱟ ᱵᱟᱧᱪᱟᱣ ᱫᱚᱦᱚ ᱞᱟᱹᱜᱤᱫ ᱢᱟᱱᱮ ᱡᱟᱛᱮ ᱟᱞᱚ ᱪᱟᱵᱟᱜ ᱢᱟ ᱢᱟᱱᱮ ᱡᱤᱭᱟᱹᱲ ᱛᱟᱦᱮᱱ ᱢᱟ ᱾ ᱚᱱᱟ ᱫᱚᱦᱚ ᱞᱟᱹᱜᱤᱫ ᱛᱮ ᱡᱟᱦᱟᱸ ᱠᱚᱨᱮ ᱠᱚ ᱦᱤᱲᱤᱧ ᱫᱟ ᱾ ᱪᱮᱫ ᱪᱮᱫ ᱠᱚᱨᱚᱱᱤᱭᱟᱹ ᱞᱮᱠᱷᱟᱱ ᱱᱤᱭᱟᱹ ᱠᱚ ᱵᱟᱝ ᱦᱤᱲᱤᱧᱚᱜ ᱛᱟᱦᱮᱱᱟ ᱾ ᱦᱤᱡᱩᱜ ᱠᱟᱱ ᱯᱨᱚᱡᱚᱱᱢᱚ ᱠᱚ ᱥᱟᱵ ᱫᱚᱦᱚᱭᱟᱠᱚ ᱾
ᱦᱳᱭ, ᱱᱚᱣᱟ ᱠᱚ ᱞᱟᱹᱜᱤᱫ ᱛᱮ ᱡᱩᱫᱤᱢ ᱞᱟᱹᱭᱟ ᱡᱩᱫᱤ ᱟᱛᱳᱨᱮᱢ ᱞᱟᱹᱭᱟ, ᱛᱳ ᱟᱛᱳ ᱨᱮᱱ ᱡᱟᱦᱟᱸᱭ ᱢᱟᱨᱟᱝ ᱜᱟᱹᱞᱤᱢ ᱠᱟᱱᱟ ᱠᱚ, ᱩᱱᱠᱩ ᱥᱟᱶᱛᱮ ᱚᱱᱟ ᱟᱛᱳ ᱨᱮᱱ ᱡᱟᱦᱟᱸᱭ ᱡᱩᱣᱟᱹᱱ ᱠᱚ ᱢᱮᱱᱟᱜ ᱠᱚᱣᱟ ᱾ ᱩᱱᱠᱩ ᱫᱚ ᱱᱤᱥᱪᱳᱭ ᱥᱤᱠᱷᱱᱟᱹᱛᱟ. ᱱᱤ ᱜᱮ ᱠᱚ ᱦᱩᱭᱩᱜᱼᱟ, ᱥᱤᱠᱷᱱᱟᱹᱛ ᱠᱟᱱᱟ ᱠᱚ ᱡᱟᱦᱟᱸ ᱛᱤᱱᱟᱹᱵ ᱜᱮ ᱾ ᱥᱮ, ᱠᱚ ᱧᱮᱞᱮᱫ ᱜᱮᱭᱟ ᱠᱚ ᱥᱳᱥᱟᱞ ᱢᱤᱰᱤᱭᱟ ᱛᱮ ᱧᱮᱞᱮᱫ ᱜᱮᱭᱟ
ᱦᱮᱸ, ᱮᱠᱷᱚᱱ ᱫᱚ ᱧᱮᱞᱮᱫ ᱜᱮᱭᱟ ᱠᱚ ᱾
ᱯᱳᱭᱞᱳ ᱩᱱᱠᱩ ᱠᱮᱴᱮᱡᱚᱜ ᱦᱩᱭᱩᱜ ᱛᱟᱠᱚᱣᱟ, ᱩᱱᱠᱩ ᱵᱟᱝ ᱠᱚ ᱠᱮᱴᱮᱡ ᱞᱮᱱᱠᱷᱟᱱ ᱵᱚᱭᱦᱟ ᱢᱤᱥᱤ ᱠᱚ ᱡᱟᱦᱟᱸᱭ
ᱩᱱᱠᱩ ᱪᱤᱠᱟᱹ ᱛᱮᱠᱚ ᱥᱮᱬᱟᱭᱟ ᱥᱮ,
ᱦᱮᱸ
ᱪᱤᱠᱟᱹᱛᱮ ᱟᱵᱚᱣᱟᱜ ᱵᱟᱧᱪᱟᱣ ᱫᱚᱦᱚ ᱪᱤᱠᱟᱹᱛᱮᱵᱚᱱ ᱵᱟᱧᱪᱟᱣ ᱫᱚᱦᱚᱭᱟ, ᱟᱵᱚᱜᱮ ᱡᱩᱫᱤ ᱚᱱᱟ ᱠᱚ ᱵᱟᱵᱚᱱ ᱥᱟᱵᱽ ᱛᱟᱵᱚᱱᱟ ᱟᱵᱚᱣᱟᱜ, ᱞᱟᱭᱼᱞᱟᱠᱪᱟᱨ ᱟᱹᱨᱤ ᱪᱟᱹᱞᱤ ᱠᱚ, ᱟᱵᱚᱣᱟᱜ ᱥᱟᱯᱟᱯ ᱠᱚ, ᱟᱵᱚᱜᱮ ᱡᱩᱫᱤ ᱵᱚᱱ ᱟᱫᱟ ᱛᱟᱦᱚᱞᱮ ᱦᱟᱯᱮᱱ ᱫᱤᱱ ᱫᱚ ᱟᱨᱚ ᱟᱫ ᱮᱫᱟ ᱾
ᱟᱵᱚ ᱥᱟᱵ ᱨᱟᱠᱟᱵ ᱦᱩᱭᱩᱜ ᱛᱟᱵᱚᱱᱟ ᱚᱱᱟ ᱠᱚ ᱾ ᱠᱟᱛᱷᱟ ᱨᱮ ᱠᱚ ᱞᱟᱹᱭ ᱟᱠᱟᱫᱟ ᱡᱮ ᱵᱷᱤᱛ, ᱥᱮ ᱢᱤᱫᱴᱟᱝ ᱫᱟᱨᱮ ᱨᱮᱱᱟᱜ ᱨᱮᱦᱮᱫ,
ᱦᱮᱸ, ᱚᱱᱟ ᱠᱳᱫᱳ ᱥᱚᱠᱛᱚ ᱞᱟᱹᱠᱛᱤ ᱠᱟᱱᱟ ᱛᱚ ᱾
ᱦᱳᱭ
ᱢᱟᱱᱮ ᱟᱹᱰᱤ ᱟᱛᱩ ᱠᱚᱨᱮᱜ ᱜᱮ ᱡᱟᱦᱟᱸᱭ ᱵᱚᱱ ᱵᱟᱲᱟᱭᱟ, ᱠᱤᱱᱛᱩ ᱡᱟᱦᱟᱸᱭ ᱜᱩᱱᱤ ᱜᱩᱨᱩ ᱠᱚ ᱢᱮᱱᱟᱜ ᱠᱚᱣᱟ ᱩᱱᱠᱩ ᱠᱚ ᱢᱟᱱᱮ ᱵᱟᱝᱠᱚ ᱥᱳᱨ ᱞᱟᱹᱜᱤᱫᱚᱜᱼᱟ ᱾ ᱩᱱᱠᱩ ᱠᱟᱴᱤᱡ ᱥᱩ